ᱦᱮᱞᱳ
ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱨᱚᱢᱟᱡ ᱨᱚᱲ ᱟᱸᱡᱚᱢᱚᱜ ᱠᱟᱱᱟ ᱴᱷᱤᱠ ᱴᱷᱟᱠ?
ᱦᱮᱸ ᱨᱚᱲ ᱟᱸᱡᱚᱢᱚᱜ ᱠᱟᱱ ᱛᱟᱢᱟ ᱟᱨ ᱪᱮᱫ ᱞᱮᱠᱟ ᱢᱮᱱᱟᱜ ᱯᱮᱭᱟ?
ᱢᱚᱸᱡᱽ ᱦᱮᱱᱟᱜ ᱞᱮᱭᱟ ᱟᱯᱮᱜᱮ?
ᱦᱮᱸ ᱟᱞᱮ ᱦᱚᱸ ᱢᱚᱡᱽ ᱜᱮ ᱟᱨ ᱟᱯᱮ ᱥᱮᱫ ᱥᱤᱛᱩᱝ ᱪᱮᱫᱠᱟᱭ ᱥᱤᱛᱩᱝ ᱫᱟᱭ?
ᱥᱤᱛᱩᱝ ᱮᱫ ᱜᱮᱭᱟᱭ ᱟᱹᱰᱤ ᱡᱟᱹᱥᱛᱤ ᱜᱮ ᱥᱤᱛᱩᱝ ᱠᱟᱱᱟ ᱛᱟᱦᱮᱸ ᱵᱟᱝ ᱵᱩᱡᱷᱟᱹᱣ ᱠᱟᱱᱟ ᱚᱲᱟᱜ ᱨᱮ
ᱳ ᱫᱟᱜ ᱠᱚ ᱡᱟᱹᱲᱤ ᱠᱚᱫᱚ ᱵᱟᱭ ᱦᱩᱭᱩᱜ ᱠᱟᱱᱟ?
ᱫᱟᱭ ᱡᱟ ᱡᱟᱹᱲᱤ ᱢᱟᱫᱷᱮ ᱮ ᱫᱟᱜ ᱞᱮᱫᱟ ᱟᱫᱚ ᱛᱮᱦᱮᱧ ᱫᱚ ᱵᱟᱭ ᱫᱟᱜ ᱠᱟᱦᱟᱸᱜ ᱨᱤᱢᱤᱞ ᱫᱟ ᱨᱤᱢᱤᱞ ᱵᱟᱲᱟᱭᱮᱫ ᱜᱮᱭᱟᱭ
ᱩᱸ
ᱠᱤᱫᱩᱵ ᱵᱟᱲᱟ ᱫᱚ ᱦᱩᱭᱱᱟ?
ᱦᱮᱸ ᱠᱮᱫᱚᱜ ᱵᱟᱲᱟ ᱦᱩᱭ ᱱᱟ᱾
ᱚᱸ ᱛᱟᱦᱞᱮ ᱛᱮᱦᱮᱧ ᱫᱚ ᱩᱛᱩ ᱠᱚᱫᱚ ᱪᱮᱫ ᱦᱩᱭ ᱠᱟᱱᱟ? ᱦᱮᱸ ᱟᱞᱮ ᱦᱚᱞᱮ ᱠᱤᱫᱩ ᱠᱚᱜ ᱠᱟᱱ ᱜᱮᱭᱟ
ᱦᱮᱸ ᱞᱟᱹᱭᱫᱤᱧ ᱡᱮ ᱛᱮᱦᱮᱧ ᱫᱚ ᱩᱛᱩ ᱫᱚ ᱮᱱᱟᱝ ᱟᱜ ᱫᱟᱜ ᱢᱟᱰᱤ ᱛᱟᱦᱮᱸ ᱠᱟᱱᱟ ᱛᱚ ᱠᱟᱹᱴᱤᱡ ᱩᱞ ᱠᱚ ᱥᱟᱞᱟᱜ ᱜᱮ ᱫᱟᱠᱟ ᱞᱮ ᱡᱚᱢ ᱠᱮᱫᱟ ᱛᱮᱦᱮᱧ ᱫᱚ᱾
ᱚᱸ ᱩᱞᱠᱩ ᱟᱛᱮᱫ ᱫᱚ ᱫᱟᱠᱟ ᱠᱚ ᱡᱚᱢ ᱢᱚᱸᱡᱽ ᱜᱮ ᱵᱩᱡᱷᱟᱹᱜ ᱟ ᱥᱮ ᱡᱚᱡᱚᱼ ᱡᱚᱡᱚ?
ᱦᱮᱸ ᱦᱮᱸ ᱟᱨ ᱮᱱᱟᱝ ᱟᱜ ᱫᱟᱠᱟ ᱟᱹᱰᱤ ᱡᱩᱛ᱾
ᱦᱮᱸ ᱟᱹᱰᱤ ᱥᱮᱵᱮᱞᱟ ᱵᱟᱝ᱾ᱴᱴ
ᱦᱮᱸ
ᱟᱨ ᱛᱟᱦᱚᱞᱮ ᱟᱢ ᱫᱟᱬᱟᱱ ᱠᱚᱢ ᱪᱟᱞᱟᱜ ᱵᱟᱲᱟᱜ ᱜᱮᱭᱟ ᱥᱮ ᱵᱟᱝ?
ᱦᱮᱸ ᱫᱟᱬᱟᱱ ᱫᱚ ᱪᱟᱞᱟᱣ ᱫᱚᱧ ᱪᱟᱞᱟᱜ ᱛᱟᱦᱮᱱ ᱜᱮᱭᱟ
ᱚ ᱚᱠᱟ ᱠᱚᱨᱮᱢ ᱫᱟᱬᱟᱱᱮᱢ ᱪᱟᱞᱟᱣ ᱵᱟᱲᱟ ᱟᱠᱟᱱᱟ?
ᱤᱧ ᱫᱚ ᱫᱟᱬᱟᱱ ᱵᱚᱞᱛᱮ ᱱᱚᱜ ᱚᱭ ᱵᱟᱹᱦᱟᱭ ᱠᱚᱨᱮ ᱜᱮᱧ ᱷᱟᱜ ᱦᱟᱫᱟᱡᱟ ᱫᱟᱬᱟᱱᱟ ᱠᱷᱮᱛ ᱵᱟᱹᱭᱦᱟᱹᱲ ᱠᱚᱨᱮᱜ ᱜᱮ ᱫᱟᱬᱟᱱᱤᱧ ᱟᱲᱟᱜ ᱥᱟᱠᱟᱢ ᱠᱚᱧ ᱥᱤᱜ ᱟᱹᱜᱩᱭᱟ ᱟᱹᱭᱩᱵ ᱵᱮᱲᱟ ᱢᱚᱸᱡᱽ ᱜᱤᱧ ᱪᱟᱞᱟᱜ ᱛᱟᱦᱮᱱᱟ ᱜᱟᱛᱮ ᱠᱚ ᱥᱟᱞᱟᱜ ᱫᱚᱜᱚᱞ ᱫᱚᱜᱚᱞ ᱟᱨ ᱟᱲᱟᱜ ᱥᱟᱠᱟᱢ ᱞᱮ ᱥᱤᱫ ᱟᱹᱜᱩᱭᱟ ᱢᱤᱫ ᱥᱟᱶᱛᱮ ᱯᱟᱨᱚᱢ ᱨᱮ ᱫᱩᱲᱩᱵ ᱠᱟᱛᱮ ᱞᱮ ᱥᱟᱞᱟᱭᱟ ᱵᱟᱪᱷᱟᱣᱟᱞᱮ
ᱟᱨ ᱵᱟᱠᱷᱟᱡ ᱚᱱᱠᱟ ᱫᱟᱬᱟᱱ ᱫᱚ ᱡᱮᱼᱼ ᱡᱟᱦᱟᱸ ᱥᱮᱫ ᱵᱟᱡᱟᱨ ᱠᱚ ᱚᱱᱠᱟ ᱫᱚ ᱵᱟᱹᱧ ᱪᱟᱞᱟᱣ ᱵᱟᱲᱟ ᱟᱠᱟᱱᱟ ᱚᱱᱛᱮ ᱠᱷᱮᱛ ᱵᱟᱹᱭᱦᱟᱹᱲᱼᱼ ᱥᱮᱫ ᱜᱮᱧ ᱠᱩᱥᱤᱭᱟᱜᱼᱟ ᱟᱲᱟᱜ ᱥᱤᱫ ᱠᱚ ᱰᱟᱹᱝᱨᱤ ᱜᱩᱯᱤ ᱠᱚ᱾
ᱚᱸ ᱛᱟᱦᱚᱞᱮ ᱟᱲᱟᱜ ᱠᱚ ᱪᱮᱫ ᱠᱚ ᱟᱲᱟᱜ ᱱᱮᱛᱟᱨ ᱫᱤᱱ ᱮᱢᱚᱱᱚᱜ ᱜᱮᱭᱟ ᱟᱯᱮᱼᱼ ᱥᱮᱫ ᱫᱚ?
ᱱᱮᱛᱟᱨ ᱥᱮᱫ ᱫᱚ ᱱᱮᱛᱟᱨ ᱫᱚ ᱟᱞ ᱥᱮᱫ ᱫᱚ ᱦᱟᱱᱮᱼᱼ ᱤᱭᱟᱹ ᱠᱚᱞᱢᱤ ᱥᱟᱠ ᱦᱩᱭᱩᱜ ᱜᱮᱭᱟ ᱠᱚᱞᱢᱤ ᱟᱲᱟᱜ ᱡᱟᱦᱟᱸ ᱫᱚ ᱦᱩᱭᱩᱜ ᱠᱟᱱᱟ ᱠᱩᱲᱵᱤ ᱟᱲᱟᱜ ᱠᱚ ᱞᱟᱹᱭᱟ ᱟᱞᱮ ᱥᱮᱫ ᱫᱚ ᱠᱩᱲᱵᱤ ᱟᱲᱟᱜ ᱛᱟᱨᱯᱚᱨᱼᱼ ᱪᱟᱛᱚᱢ ᱟᱲᱟᱜ, ᱪᱟᱛᱚᱢ ᱟᱲᱟᱜ ᱨᱮᱫᱚ ᱪᱟᱛᱚᱢ ᱡᱚᱢ ᱨᱮᱫᱚ ᱟᱲᱟᱜ ᱡᱚᱢ ᱨᱮᱫᱚ ᱟᱹᱰᱤ ᱢᱚᱸᱡᱽ ᱵᱩᱡᱷᱟᱹᱜᱼᱟ ᱟᱹᱰᱤ ᱥᱤᱵᱤᱞᱟ᱾ ᱡᱟᱹᱯᱤᱫ ᱜᱮ ᱥᱟᱱᱟᱣᱟ ᱛᱟᱨ ᱯᱚᱨ ᱦᱩᱭᱩᱜ ᱠᱟᱱᱟ᱾ ᱤᱭᱟᱹ ᱦᱤᱲᱤᱧ ᱠᱤᱫᱟᱹᱧ ᱚᱱᱟ ᱟᱲᱟᱜ ᱨᱮᱱᱟᱜ ᱧᱩᱛᱩᱢ ᱠᱚᱜᱮ ᱛᱩᱧ ᱦᱤᱲᱤᱧ ᱮᱫᱟ᱾ ᱤᱭᱤ. ᱚᱱᱟ ᱴᱷᱩᱭᱟᱹ ᱟᱲᱟᱜ ᱛᱟᱯᱚᱛᱮ ᱦᱩᱭᱩᱜ ᱠᱟᱱᱟ ᱪᱩᱸᱰᱩᱜ ᱟᱲᱟᱜ᱾ ᱟᱨ
ᱦᱩᱸ
ᱢᱟᱱᱮ ᱟᱹᱰᱤᱜᱟᱱ ᱟᱲᱟᱜ ᱠᱚ ᱢᱮᱱᱟᱜᱼᱟ ᱟᱹᱰᱤᱜᱟᱱ ᱟᱲᱟᱜ ᱠᱚ ᱢᱮᱱᱟᱜᱼᱟ ᱟᱫᱚ ᱡᱷᱚᱛᱚ ᱧᱩᱛᱩᱢ ᱫᱚ ᱵᱟᱹᱧ ᱵᱟᱲᱟᱭᱟ᱾
ᱚ ᱛᱟᱦᱚᱞᱮ ᱟᱹᱰᱤ ᱨᱚᱠᱚᱢ ᱟᱲᱟᱜ ᱜᱮ ᱧᱟᱢᱚᱜᱼᱟ ᱟᱯᱮᱥᱮᱫ ᱫᱚ᱾
ᱦᱮᱸ ᱟᱹᱰᱤ ᱨᱚᱠᱚᱢ ᱜᱮ
ᱦᱮᱸ ᱱᱮᱛᱟᱨ ᱫᱤᱱ ᱢᱟ ᱫᱟᱜ ᱛᱮ ᱟᱨᱦᱚᱸ ᱱᱤᱛᱚᱜ ᱫᱚ ᱫᱟᱜ ᱠᱚᱛᱮ ᱟᱨᱦᱚᱸᱼᱼ ᱦᱟᱹᱞᱤ ᱨᱟᱠᱟᱵ ᱠᱟᱱᱟ᱾
ᱦᱮᱸ ᱢᱟᱱᱮ ᱫᱟᱜ ᱮᱫᱟᱭ ᱥᱮ ᱛᱟᱦᱚᱞᱮ ᱱᱟᱶᱟ ᱫᱟᱜ ᱧᱟᱢᱮᱫ ᱠᱷᱟᱡ ᱫᱚ ᱛᱟᱦᱚᱞᱮᱼᱼ ᱤᱭᱟᱹ ᱟᱲᱟᱜ ᱠᱚ ᱟᱨᱦᱚᱸ ᱢᱚᱸᱡᱽ ᱛᱮ ᱥᱟᱜᱮᱱᱚᱜ ᱠᱟᱱᱟ ᱢᱚᱸᱡᱽ ᱜᱮ ᱦᱟᱹᱨᱭᱟᱹᱲ ᱜᱮ ᱢᱚᱸᱡᱽ ᱜᱮ ᱢᱟᱱᱮᱼᱼ
ᱢᱚᱸᱡᱽ ᱜᱮ ᱮᱠᱫᱚᱢ ᱜᱮᱢᱮᱧ ᱜᱮᱢᱮᱧ ᱦᱩᱭᱩᱜ ᱠᱟᱱᱟ ᱟᱨᱠᱤ᱾ ᱟᱹᱰᱤ ᱥᱤᱵᱤᱞᱟ ᱱᱮᱛᱟᱨ ᱟᱲᱟᱜ ᱠᱚ ᱟᱲᱟᱜ ᱵᱷᱟᱹᱡᱤ ᱟᱛᱮᱫ ᱫᱟᱜ ᱢᱟᱹᱰᱤ ᱠᱚ ᱫᱚᱢᱮ ᱥᱤᱵᱤᱞᱟ,
ᱦᱮᱸ ᱛᱚ ᱱᱚᱜᱼᱚᱭ ᱱᱮᱛᱟᱨ ᱫᱤᱱ ᱢᱟ ᱮᱢᱱᱤ ᱛᱮ ᱜᱮᱼᱼ ᱮᱻ ᱜᱚᱨᱚᱢ ᱫᱤᱱ ᱠᱟᱱᱟ ᱟᱨ ᱫᱟᱠᱟ ᱠᱚ ᱦᱚᱸ ᱛᱟᱨᱟᱥᱤᱧᱼᱼ ᱤᱥᱤᱱ ᱫᱚ ᱟᱹᱰᱤ ᱡᱩᱛ ᱵᱩᱡᱷᱟᱹᱜᱼᱟ ᱵᱟᱥᱠᱮ ᱫᱟᱠᱟ᱾
ᱦᱩᱸᱻ ᱟᱫᱚ ᱟᱞᱮ ᱨᱮᱱ ᱦᱚᱸ ᱰᱟᱝᱨᱤ ᱫᱚ ᱦᱩᱭᱩᱜ ᱠᱟᱱᱟ ᱡᱮ ᱟᱯᱮ ᱫᱚ ᱪᱮᱫ ᱞᱮᱠᱟ ᱢᱟᱱᱮ ᱟᱢ ᱦᱚᱸ ᱫᱟᱬᱟᱱ ᱠᱚᱼᱼ ᱠᱚᱢ ᱪᱟᱞᱟᱜ ᱜᱮᱭᱟ ᱥᱮ ᱵᱟᱝ?
ᱦᱮᱸ ᱤᱧ ᱦᱚᱸ ᱫᱟᱬᱟᱱ ᱠᱚ ᱫᱩᱧ ᱪᱟᱞᱟᱣ ᱵᱟᱲᱟᱜ ᱜᱮᱭᱟ ᱢᱟᱱᱮ ᱚᱱᱠᱟ᱾ ᱜᱟᱛᱮ ᱠᱚ ᱥᱟᱞᱟᱜ ᱦᱚᱸ ᱟᱨᱼᱼ ᱩᱱᱠᱟ ᱵᱟᱭᱨᱮ ᱦᱟᱱᱮ ᱴᱩᱨ ᱠᱚ᱾
ᱟᱸ ᱟᱯᱮ ᱥᱮᱫ ᱫᱚ ᱟᱲᱟᱜ ᱠᱚ ᱫᱚ ᱧᱟᱢᱚᱜ ᱜᱮᱭᱟ ᱥᱮ ᱵᱟᱝ?
ᱦᱮᱸ ᱧᱟᱢ ᱫᱚ ᱧᱟᱢᱚᱜ ᱜᱮᱭᱟ ᱢᱮᱱ ᱠᱷᱟᱱ ᱱᱮᱛᱚᱜ ᱫᱚ ᱥᱮᱫᱟᱭ ᱞᱮᱠᱟᱼᱼ ᱟᱲᱟᱜ ᱠᱚ ᱦᱚᱸ ᱵᱮᱥᱤ ᱫᱚ ᱵᱟᱝ ᱚᱢᱚᱱᱚᱜ ᱠᱟᱱᱟ ᱟᱞᱮ ᱥᱮᱫ ᱫᱚ,
ᱦᱩᱸᱻ
ᱟᱨ ᱱᱮᱛᱟᱨ ᱨᱮᱱ ᱦᱚᱲ ᱢᱟ ᱩᱱᱟᱹᱜ ᱟᱲᱟᱜ ᱥᱟᱠᱟᱢ ᱦᱚᱸ ᱵᱟᱝ ᱠᱚ ᱴᱷᱤᱠᱟᱹᱭᱟ ᱡᱟᱦᱟᱸᱭ ᱚᱱᱠᱟ ᱢᱟᱨᱮ ᱧᱚᱜ ᱦᱚᱲ ᱠᱚ ᱢᱮᱱᱟᱜ ᱠᱚᱣᱟ ᱩᱱᱠᱩ ᱠᱚ ᱫᱚ ᱠᱚ ᱧᱮᱞ ᱠᱟᱫᱟ ᱠᱚ ᱵᱟᱰᱟᱭᱟ ᱠᱚ ᱟᱨ ᱱᱮᱛᱟᱨ ᱨᱮᱱ ᱦᱚᱲ ᱢᱟ ᱵᱟᱝ ᱠᱚ ᱡᱚᱢ ᱞᱟᱹᱜᱤᱫᱚᱜᱼᱟ᱾
ᱢᱟᱱᱮ ᱡᱟᱦᱟᱸ ᱫᱚ ᱡᱟᱦᱟᱸ ᱫᱚ ᱟᱵᱚᱣᱟᱜ ᱦᱚᱲᱢᱚ ᱨᱮ ᱞᱟᱜᱟᱣᱼᱟ ᱚᱱᱠᱟᱱᱟᱜ ᱟᱲᱟᱜ ᱫᱚ ᱵᱟᱝ ᱚᱱᱠᱟᱱᱟᱜ ᱡᱤᱱᱤᱥ ᱠᱚᱫᱚ ᱵᱟᱝ ᱡᱚᱢ ᱥᱟᱱᱟ ᱠᱚᱣᱟ ᱡᱟᱦᱟᱸ ᱫᱚ ᱡᱤᱞ ᱦᱟᱹᱠᱩ
ᱦᱮᱸ
ᱠᱩᱥᱤᱭᱟᱜ ᱠᱟᱱᱟ ᱠᱚ ᱛᱚ ᱟᱢᱟᱜ ᱟᱢᱟᱜ ᱟᱢᱟᱜ ᱢᱚᱱᱮ ᱞᱮᱠᱟᱛᱮ ᱪᱮᱫ ᱞᱮᱠᱟᱢ ᱵᱩᱡᱷᱟᱹᱣᱟ ᱟᱲᱟᱜ ᱥᱟᱠᱟᱢ ᱡᱚᱢ ᱵᱷᱟᱹᱜᱤᱭᱟ ᱥᱮ? ᱱᱚᱝᱠᱟ ᱡᱤᱞ ᱦᱟᱹᱠᱩ ᱡᱚᱢ ᱵᱷᱟᱹᱜᱤ ᱡᱚᱢ ᱵᱷᱟᱹᱜᱤ ᱵᱚᱞᱛᱮᱧ ᱢᱮᱱᱫᱟ ᱡᱮ ᱵᱷᱟᱹᱜᱮ ᱫᱚ ᱡᱚᱛᱚ ᱜᱮ ᱵᱷᱟᱹᱜᱮ ᱜᱮᱭᱟ ᱛᱟᱨ ᱢᱚᱫᱽᱫᱷᱮ ᱨᱮᱦᱚᱧ ᱞᱟᱹᱭ ᱫᱟ ᱡᱮ ᱢᱟᱱᱮ ᱟᱲᱟᱜ ᱥᱟᱠᱟᱢ ᱫᱚ ᱢᱤᱫᱴᱮᱱ ᱵᱩᱡᱮᱜ ᱜᱮᱭᱟᱢ ᱥᱮ ᱟᱵᱚ ᱥᱟᱱᱛᱟᱲ ᱦᱚᱯᱚᱱ ᱫᱚ ᱥᱮᱫᱟᱭ ᱠᱷᱚᱱ ᱜᱮ ᱟᱲᱟᱜ ᱥᱟᱠᱟᱢ ᱠᱚ ᱡᱚᱢ ᱠᱟᱛᱮᱜ ᱜᱮ ᱵᱚᱱ ᱛᱟᱦᱮᱸ ᱦᱮᱜ ᱠᱟᱱᱟ
ᱦᱮᱸ
ᱟᱨ ᱩᱱᱟᱹᱜ ᱫᱚ ᱡᱤᱞ ᱦᱟᱹᱠᱩ ᱫᱚ ᱛᱚᱠᱷᱚᱱ ᱫᱚ ᱵᱟᱵᱚᱱ ᱡᱚᱢᱮᱫ ᱛᱟᱦᱮᱱᱟ ᱟᱨ ᱮᱠᱷᱚᱱ ᱫᱚ ᱮᱠᱫᱚᱢ ᱟᱥᱛᱮ ᱟᱥᱛᱮ ᱟᱵᱚ ᱥᱟᱱᱛᱟᱲ ᱠᱚ ᱠᱚ ᱥᱤᱠᱷᱱᱟᱹᱛ ᱛᱮ ᱠᱚ ᱮᱠᱴᱩ ᱠᱚ ᱞᱟᱦᱟ ᱪᱟᱞᱟᱜ ᱠᱟᱱ ᱠᱷᱟᱡ ᱫᱚ ᱟᱫᱚ ᱥᱚᱦᱚᱨ ᱵᱟᱡᱟᱨ ᱠᱚ ᱨᱮ ᱠᱚ ᱛᱟᱦᱮᱱ ᱠᱟᱱᱟ ᱟᱫᱚ ᱟᱲᱟᱜ ᱥᱟᱠᱟᱢ ᱫᱚ ᱩᱱᱟᱹᱜ ᱫᱚ ᱵᱟᱝ ᱡᱚᱢ ᱥᱟᱱᱟᱭᱮᱫ ᱠᱚᱣᱟ ᱟᱫᱚ ᱡᱤᱞ ᱦᱟᱠᱩ ᱜᱮ ᱡᱚᱢ ᱥᱟᱱᱟᱭᱮᱫ ᱠᱚᱣᱟ ᱥᱮ
ᱦᱮᱸ
ᱟᱫᱚ ᱚᱱᱟ ᱜᱤᱧ ᱢᱮᱱᱟ ᱡᱮ ᱟᱢ ᱟᱲᱟᱜ ᱥᱟᱠᱟᱢ ᱩᱸ ᱩᱸ ᱡᱚᱢ ᱛᱮ ᱢᱟᱱᱮ ᱢᱤᱫᱴᱮᱱ ᱟ ᱦᱚᱲ ᱟᱲᱟᱜ ᱥᱟᱠᱟᱢ ᱡᱚᱢ ᱛᱮ ᱥᱮ ᱟᱵᱩᱡᱽ ᱟᱲᱟᱜ ᱥᱟᱠᱟᱢ ᱡᱚᱢ ᱛᱮ ᱟ ᱛᱤᱱᱟᱹᱜ ᱡᱚᱛᱷᱟᱛᱟ ᱟᱢᱟᱜ ᱢᱚᱱᱮ ᱫᱚ ᱪᱮᱫ ᱞᱮᱠᱟᱭ ᱞᱟᱹᱭᱟ?
ᱦᱮᱸ ᱤᱧ ᱢᱟᱹᱧ ᱞᱟᱹᱭᱟ ᱤᱧᱟᱹᱜ ᱠᱟᱛᱷᱟ ᱛᱮ ᱫᱚ ᱟᱲᱟᱜ ᱥᱟᱠᱟᱢ ᱡᱚᱢ ᱫᱚ ᱟᱹᱰᱤ ᱵᱮᱥᱟ ᱪᱮᱫᱟᱜ ᱥᱮ ᱵᱟᱝ ᱢᱟ ᱟᱵᱚ ᱵᱚᱱ ᱵᱟᱲᱟᱭᱟ ᱟᱲᱟᱜ ᱥᱟᱠᱟᱢ ᱫᱚ ᱢᱟᱱᱮ ᱡᱮᱦᱮᱛᱩ ᱵᱤᱨ ᱵᱩᱨᱩ ᱨᱮ ᱮᱢᱚᱱᱚᱜ ᱠᱟᱱᱟ ᱛᱚ ᱚᱱᱟ ᱨᱮᱫᱚ ᱟᱠᱚᱭ ᱦᱚᱸ ᱟᱞᱟᱫᱟ ᱠᱟᱨ ᱛᱮᱫᱚ ᱥᱟᱨ ᱠᱚᱫᱚ ᱵᱟᱝ ᱠᱚ ᱞᱟᱜᱟᱣᱟᱜ ᱠᱟᱱᱟ ᱛᱚ ᱚᱱᱟ ᱦᱚᱫᱚ ᱵᱤᱱᱟᱹ ᱥᱟᱨ ᱨᱮᱱᱟᱜ ᱡᱤᱱᱤᱥ ᱛᱚ ᱚᱵᱚᱥᱥᱳᱭ ᱵᱤᱱᱟᱹ ᱥᱟᱨ ᱨᱮᱱᱟᱜ ᱡᱤᱱᱤᱥ ᱢᱟ ᱱᱟᱯᱟᱭ ᱦᱩᱭᱩᱜ ᱜᱮᱭᱟ᱾
ᱦᱳ
ᱟᱨ ᱦᱚᱲᱢᱚ ᱞᱟᱹᱜᱤᱫ ᱦᱚᱸ ᱮᱢᱱᱤ ᱛᱮᱜᱮ ᱟᱵᱚ ᱫᱚ ᱱᱤᱛᱳᱜ ᱫᱚ ᱦᱩᱲᱩ ᱵᱚᱱ ᱪᱟᱥᱮᱫ ᱨᱮᱦᱚᱸ ᱵᱚᱱ ᱥᱟᱨᱼᱟᱜ ᱠᱟᱱᱟ ᱟᱨ ᱡᱟᱦᱟᱱᱟᱜ ᱜᱮ ᱵᱚᱱ ᱪᱟᱥ ᱮᱫᱟ ᱵᱟᱲᱜᱮ ᱠᱚᱨᱮᱫ ᱟᱱᱟᱡ ᱠᱚᱦᱚ ᱚᱱᱟ ᱠᱚᱦᱚᱸ ᱵᱟᱝ ᱥᱟᱨᱟᱜ ᱠᱷᱟᱱ ᱫᱚ ᱵᱟᱝ ᱵᱟᱧᱪᱟᱣ ᱞᱟᱹᱜᱤᱫᱚᱜᱼᱟ ᱛᱳ ᱟᱨ ᱟᱨ ᱱᱚᱣᱟ ᱟᱲᱟᱜ ᱠᱟᱢ ᱠᱚᱫᱚ ᱵᱤᱨ ᱨᱮ ᱱᱚᱝᱠᱟ ᱮᱢᱱᱤ ᱛᱮᱜᱮ ᱦᱟᱨᱟᱜ ᱠᱟᱱᱟ ᱛᱚ ᱚᱱᱟ ᱨᱮᱢᱟ ᱠᱳᱱᱳ ᱥᱟᱨ
ᱡᱟᱦᱟᱸ ᱫᱚ ᱚᱱᱟ ᱫᱚ ᱠᱷᱟᱴᱤ ᱵᱟᱝ ᱢᱟᱱᱮ ᱡᱟᱦᱟᱸ ᱫᱚ ᱠᱷᱟᱴᱤᱴ ᱛᱮ ᱦᱩᱭᱩᱜ ᱠᱟᱱᱟ ᱟᱨᱠᱤ ᱢᱟᱱᱮ ᱯᱨᱚᱠᱨᱤᱛᱤ ᱨᱮᱱᱟᱜ ᱡᱤᱱᱤᱥ ᱢᱟᱱᱮ ᱠᱷᱟᱴᱤ ᱡᱤᱱᱤᱥ᱾ ᱯᱩᱨᱳ ᱦᱟᱞᱤ ᱮᱠᱫᱚᱢ, ᱦᱟᱞᱤ ᱦᱟᱹᱨᱭᱟᱹᱲ ᱜᱮ ᱛᱟᱨᱯᱚᱨ ᱯᱨᱚᱜᱽ ᱚᱻ ᱢᱟᱱᱮᱼᱼ ᱦᱟᱞᱤ ᱡᱤᱱᱤᱥ ᱵᱚᱱ ᱧᱟᱢ ᱫᱟ ᱟᱨᱠᱤ᱾
ᱦᱮᱸ ᱟᱨ ᱚᱱᱟ ᱫᱚ ᱵᱤᱱᱟᱹ ᱥᱟᱨ ᱠᱚᱨᱮᱱᱟᱜ ᱦᱚᱛᱮ ᱛᱮ ᱦᱚᱲᱢᱚ ᱨᱮᱼᱼ ᱟᱵᱚ ᱟᱹᱰᱤ ᱠᱤᱪᱷᱩᱭ ᱢᱟᱱᱮ ᱯᱨᱚᱴᱤᱱ ᱮ ᱮᱢᱟ ᱵᱚᱱᱟ᱾
ᱦᱮᱸ ᱢᱟᱱᱮ ᱨᱳᱜᱽ ᱟᱡᱟᱨ ᱩᱱᱟᱹᱜ ᱵᱟᱝ ᱦᱳᱭᱳᱜᱼᱟ᱾
ᱦᱩᱸᱻ
ᱦᱚᱲᱢᱚ ᱵᱟᱝ ᱵᱟᱹᱲᱤᱡᱚᱜᱼᱟ ᱟᱲᱟᱜ ᱥᱟᱠᱟᱢ ᱡᱚᱢ ᱛᱮ᱾ ᱟᱹᱰᱤ ᱜᱮ ᱟᱲᱟᱜ ᱥᱟᱠᱟᱢ ᱡᱚᱢ ᱨᱮᱫᱚ ᱫᱚᱢᱮ ᱜᱮᱼᱼ ᱦᱚᱲᱢᱚᱭ ᱵᱷᱟᱞᱤ ᱫᱚᱦᱚᱭ ᱛᱟᱵᱚᱱᱟᱭ ᱠᱤᱱᱛᱩᱼᱼ ᱱᱮᱛᱟᱨ ᱠᱷᱚᱱ ᱦᱚᱲ ᱢᱟ ᱡᱩᱜᱽ ᱦᱚᱸ ᱯᱟᱞᱴᱟᱣ ᱟᱠᱟᱱᱟ᱾ ᱟᱲᱟᱜ ᱥᱟᱠᱟᱢ ᱢᱟ ᱡᱚᱢ ᱜᱮ ᱵᱟᱠᱚ ᱥᱟᱱᱟᱭᱮᱫ ᱠᱚ ᱥᱚᱢᱟᱡᱽ ᱨᱮᱱ ᱦᱚᱲ ᱠᱚ᱾
ᱟᱨ ᱛᱟᱦᱚᱞᱮ? ᱟᱯᱮ ᱥᱮᱫ ᱫᱚ ᱟᱢ ᱚᱞ ᱪᱤᱠᱤᱢ ᱵᱟᱲᱟᱭᱟ ᱥᱮ ᱵᱟᱝ?
ᱦᱮᱸ ᱚᱞ ᱪᱤᱠᱤ ᱫᱚ ᱦᱩᱭᱩᱜ ᱠᱟᱱᱟ ᱡᱮᱼᱼ ᱚᱞ ᱪᱤᱠᱤ ᱫᱚᱧ ᱵᱟᱲᱟᱭᱟ ᱱᱟᱥᱮ ᱱᱟᱥᱮ ᱜᱮ, ᱯᱟᱲᱦᱟᱣ ᱟᱠᱟᱫ ᱜᱤᱭᱟᱹᱧ ᱚᱞ ᱪᱤᱠᱤ ᱫᱚ ᱟᱵᱚ ᱥᱟᱱᱛᱟᱲ ᱦᱮᱸ
ᱟᱨ ᱟᱯᱮ ᱚᱱᱟ ᱠᱚᱨᱮ ᱛᱤᱱᱟᱹᱜ ᱦᱚᱲᱼᱼ ᱠᱚ ᱵᱟᱲᱟᱭᱟ ᱥᱟᱱᱛᱟᱞᱤ ᱢᱟᱱᱮ ᱱᱚᱣᱟ ᱚᱞ ᱪᱤᱠᱤ
ᱦᱮᱸ ᱟᱞᱮ ᱟᱛᱳ ᱨᱮᱫᱚ ᱦᱩᱭᱩᱜ ᱠᱟᱱᱟ ᱵᱟᱲᱟᱭ ᱫᱚᱠᱚ ᱵᱟᱲᱟᱭ ᱜᱮᱭᱟ ᱠᱚ᱾ ᱢᱟᱱᱮ ᱡᱟᱦᱟᱸᱭ ᱤᱧ ᱞᱮᱠᱟᱱ ᱵᱚᱭᱚᱥ ᱢᱟᱱᱮᱼᱼ ᱤᱧ ᱞᱮᱠᱟᱱ ᱩᱢᱮᱨ ᱡᱟᱦᱟᱸᱭᱟᱜ ᱦᱩᱭ ᱠᱟᱱ ᱛᱟᱠᱚᱣᱟ, ᱩᱱᱠᱩ ᱯᱟᱲᱦᱟᱣ ᱟᱠᱟᱫ ᱜᱮᱠᱚ ᱥᱟᱱᱛᱟᱲ ᱥᱠᱩᱞ ᱨᱮ ᱥᱮ ᱟᱵᱚ ᱥᱤᱱᱼᱼ ᱥᱟᱱᱛᱟᱲ ᱟᱜ ᱯᱟᱹᱨᱥᱤ ᱛᱮ ᱡᱟᱦᱟᱸ ᱛᱤᱱᱟᱹᱜ ᱢᱟᱱᱮ ᱥᱟᱱᱛᱟᱲᱤ ᱥᱟᱵᱡᱮᱠᱴ ᱠᱚ ᱫᱚᱦᱚ ᱟᱠᱟᱫᱟ ᱚᱞ ᱪᱤᱠᱤ ᱯᱟᱲᱦᱟᱣ ᱠᱟᱜ ᱜᱮᱭᱟ ᱠᱚ ᱵᱟᱲᱟᱭ ᱜᱮᱭᱟ ᱠᱚ ᱤᱱᱟᱹᱜ ᱜᱟᱱ ᱫᱚ᱾ ᱡᱮᱢᱚᱱ ᱵᱟᱝᱞᱟ ᱛᱮ ᱡᱮᱢᱚᱱ, ᱥᱚᱨᱚ ᱵᱚᱨᱱᱚ ᱵᱮᱧᱡᱚᱱ ᱵᱚᱨᱱᱚ ᱛᱮᱢᱱᱤ ᱟᱵᱚᱣᱟᱜ᱾ ᱟ ᱢᱟᱱᱮ ᱟᱵᱚᱣᱟᱜ ᱥᱟᱱᱛᱟᱲ ᱛᱮ ᱡᱟᱦᱟᱸ ᱚᱞ ᱪᱤᱠᱤ ᱜᱩᱨᱩ ᱜᱚᱢᱠᱮ ᱥᱤᱨᱡᱚᱱ ᱟᱠᱟᱫᱟᱭ᱾ ᱩᱱᱤᱭᱟᱜ ᱦᱚᱸ ᱡᱚᱛᱚ ᱦᱚᱲ ᱠᱚ ᱛᱮᱵᱟᱜ ᱧᱟᱢ ᱠᱟᱜ ᱜᱮᱭᱟ ᱠᱚ ᱥᱮᱼᱼ ᱯᱟᱲᱦᱟᱣ ᱛᱮᱵᱚᱱ ᱞᱟᱦᱟ ᱪᱟᱞᱟᱜ ᱠᱟᱱ ᱜᱮᱭᱟ ᱟᱞᱮ ᱟᱛᱩ ᱨᱮᱦᱚ ᱚᱱᱠᱟ ᱢᱮᱱᱟᱜ ᱠᱚᱣᱟ ᱮ ᱡᱮᱼᱼ ᱚᱞ ᱪᱤᱠᱤ ᱠᱚ ᱦᱟᱛᱟᱣ ᱟᱠᱟᱫᱟ ᱠᱚ ᱯᱟᱲᱦᱟᱜ ᱠᱟᱱᱟ ᱠᱚ ᱵᱩᱡᱷᱟᱹᱣ ᱫᱟᱠᱚ ᱛᱚ ᱤᱧ ᱦᱚᱸ ᱚᱱᱠᱟ ᱜᱮᱧ ᱵᱩᱡᱷᱟᱹᱣ ᱟᱠᱟᱫᱟ ᱯᱟᱲᱦᱟᱜ ᱠᱟᱱ ᱜᱤᱧ ᱯᱟᱲᱦᱟᱣ ᱟᱠᱟᱱ ᱤᱧᱼᱼ ᱛᱚᱧ ᱢᱚᱱᱮᱭᱟ ᱟᱰᱤ ᱟᱰᱤ ᱢᱚᱸᱡᱽ ᱢᱤᱫᱴᱟᱝ ᱟᱵᱚ ᱱᱚᱜᱼᱚᱭ ᱥᱟᱱᱛᱟᱲᱤ ᱯᱟᱹᱨᱥᱤ ᱨᱮᱱᱟᱜᱼᱼ ᱢᱤᱫ ᱴᱮᱱ ᱜᱩᱨᱩ ᱜᱚᱝᱠᱮ ᱡᱟᱦᱟᱸ ᱚᱞ ᱪᱤᱠᱤ ᱛᱮᱭᱟᱨ ᱛᱮᱭᱟᱨ ᱦᱚᱴᱚ ᱠᱟᱫᱟᱭ᱾ ᱡᱷᱚᱛᱚ ᱦᱚᱲ ᱜᱮ ᱤᱧ ᱫᱩᱧ ᱢᱚᱱᱮᱭᱟ ᱡᱷᱚᱛᱚ ᱦᱚᱲ ᱡᱮᱢᱚᱱ ᱵᱚᱱ ᱟᱯ ᱱᱟᱨ ᱢᱟ ᱡᱷᱚᱛᱚ ᱦᱚᱲ ᱜᱮ, ᱯᱟᱲᱦᱟᱜ ᱢᱚᱡᱽᱼᱼ ᱥᱮᱬᱟᱭ ᱢᱟᱵᱚᱱ ᱚᱱᱟ ᱵᱚᱱ ᱡᱮᱢᱚᱱ ᱫᱤᱥᱚᱢ ᱦᱚᱲ ᱨᱮᱱ ᱡᱟᱦᱟᱸ ᱛᱤᱱᱟᱹᱜ ᱡᱟᱹᱛᱤ ᱨᱮᱱ ᱦᱚᱲ ᱢᱮᱱᱟᱜ ᱠᱚᱣᱟ ᱡᱟᱛᱮᱼᱼ ᱡᱟᱛᱮ ᱟᱵᱚ ᱵᱚᱱ ᱩᱫᱩᱜ ᱫᱟᱲᱮ ᱭᱟᱠᱚᱣᱟ ᱵᱟᱝ ᱢᱟ ᱟᱞᱮᱭᱟᱼᱜ ᱦᱚᱸ ᱢᱤᱫ ᱴᱮᱱ ᱥᱟᱱᱛᱟᱲᱤ ᱯᱟᱹᱨᱥᱤ ᱨᱮᱱᱟᱜᱼᱼ ᱢᱤᱫ ᱴᱟᱝ ᱪᱤᱠᱤ ᱢᱮᱱᱟᱜ ᱛᱟᱵᱚᱱᱟ ᱢᱮᱱᱛᱮᱼᱼ
ᱦᱮᱸ ᱟᱹᱰᱤ ᱱᱟᱯᱟᱭ ᱠᱟᱛᱷᱟᱢ ᱨᱚᱲ ᱠᱮᱫᱟ᱾
ᱦᱮᱸ ᱚᱱᱟᱛᱤᱧ ᱢᱮᱱᱟ ᱡᱷᱚᱛᱚ ᱦᱚᱲ ᱜᱮ ᱡᱮᱢᱚᱱ ᱪᱤᱠᱤ ᱵᱚᱱ ᱦᱟᱛᱟᱣ ᱢᱟ ᱚᱞ ᱪᱤᱠᱤ ᱯᱟᱲᱦᱟᱜ ᱟᱵᱚᱱ᱾ ᱞᱟᱦᱟ ᱤᱫᱤᱜ ᱟᱵᱚᱱ ᱟᱵᱚ ᱡᱷᱚᱛᱚ ᱦᱚᱲ ᱫᱤᱥᱚᱢ ᱨᱮᱱ ᱡᱟᱦᱟᱸ ᱛᱤᱱᱟᱹᱜ ᱟᱭᱢᱟ ᱡᱟᱹᱛ ᱨᱮᱱ ᱦᱚᱲ ᱢᱮᱱᱟᱜ ᱠᱚᱣᱟ᱾ ᱩᱱᱠᱩ ᱥᱟᱢᱟᱝ ᱨᱮᱵᱚᱱ ᱩᱫᱩᱜ ᱟᱠᱚᱣᱟ ᱡᱮ ᱵᱟᱝ ᱢᱟ ᱟᱞᱮᱭᱟᱜ ᱦᱚᱸ ᱴᱮᱱ ᱟ ᱪᱤᱠᱤ ᱢᱮᱱᱟᱜ ᱛᱟᱞᱮᱭᱟ ᱥᱮ ᱟᱞᱮ ᱭᱟᱜ ᱯᱟᱹᱨᱥᱤ ᱛᱮ ᱯᱟᱲᱦᱟᱣ ᱱᱚᱜᱼᱚᱭ ᱯᱟᱲᱦᱟᱣ ᱦᱮᱡ ᱱᱟᱞᱮ ᱥᱮ ᱱᱚᱜ ᱚᱭ ᱱᱤ ᱱᱚᱝᱠᱟ ᱪᱤᱠᱟᱹ ᱩᱱᱠᱩ ᱦᱚᱸ ᱡᱟᱛᱮ ᱟᱵᱚᱣᱟᱜ ᱪᱤᱠᱤ ᱨᱮᱱᱟᱜ ᱩᱯᱨᱩᱢ ᱵᱚᱱ ᱮᱢ ᱫᱟᱲᱮᱭᱟ ᱠᱚᱣᱟ᱾
ᱦᱮᱸ ᱟᱨ ᱱᱚᱜ ᱚᱭ ᱡᱮ ᱱᱤᱛᱳᱜ ᱠᱟᱨ ᱫᱤᱱ ᱨᱮ ᱟᱵᱚ ᱵᱚᱱ ᱧᱮᱞ ᱫᱟᱲᱮᱭᱟᱜᱼᱟ ᱡᱮ ᱟᱛᱷᱟᱹᱱ ᱜᱤᱫᱽᱨᱟᱹ ᱠᱚ ᱥᱟᱱ ᱛᱟᱲ ᱛᱮ ᱨᱚᱲ ᱵᱟᱝ ᱠᱚ ᱵᱟᱲᱟᱭᱟ᱾ ᱩᱱᱠᱩ ᱮᱴᱟᱜ ᱯᱟᱹᱨᱥᱤ ᱛᱮ ᱠᱚ ᱨᱚᱨᱚᱲ ᱠᱟᱱᱟ ᱱᱚᱣᱟ ᱛᱤᱱᱟᱹᱜ ᱡᱚᱛᱷᱟ ᱛᱮᱢ ᱢᱚᱱᱮᱭᱟ ᱱᱚᱣᱟ ᱵᱟᱝ ᱯᱤᱪᱷᱚᱱ ᱨᱮ ᱚᱠᱚᱭᱟᱜ ᱵᱮᱥᱤ ᱢᱟᱱᱮ ᱫᱟᱭᱤ ᱥᱮ ᱚᱠᱚᱭ ᱫᱟᱭᱤ ᱠᱟᱱᱟᱭ ᱱᱚᱣᱟ ᱞᱟᱹᱜᱤᱫ?
ᱱᱤᱭᱟᱹ ᱫᱚ ᱤᱧ ᱫᱩᱧ ᱢᱚᱱᱮ ᱭᱟ ᱱᱤᱭᱟᱹ ᱫᱚ ᱤᱧ ᱫᱚ ᱱᱚᱝ ᱠᱟᱧ ᱢᱚᱱᱮᱭᱟ ᱡᱮ ᱱᱚᱜᱼᱚᱭ ᱡᱮ ᱡᱟ ᱦᱟᱸᱭ ᱢᱟᱱᱮ ᱟᱵᱚ ᱫᱚ ᱪᱮᱫ ᱟᱵᱚᱣᱟᱜ ᱥᱟᱱᱛᱟᱲ ᱥᱟᱱᱛᱟᱲ ᱦᱚᱯᱚᱱᱟᱜ ᱦᱚᱯᱚᱱ ᱫᱚ ᱥᱮᱫᱟᱭ ᱠᱷᱚᱱᱟᱜ ᱜᱮ ᱢᱟᱱᱮ ᱯᱟᱹᱦᱤᱞ ᱠᱷᱚᱱᱟᱜ ᱜᱮ ᱦᱟᱯᱲᱟᱢ ᱠᱚᱠᱚ ᱟᱨ ᱠᱷᱮᱛ ᱵᱟᱹᱫᱽ ᱨᱮ ᱪᱟᱥ ᱵᱟᱥ ᱠᱟᱛᱮᱜ ᱜᱮ ᱵᱚᱱ ᱞᱟᱦᱟ ᱦᱮᱡ ᱟᱠᱟᱱᱟ ᱵᱚᱱ ᱟᱫᱚ ᱦᱚᱸᱜᱼᱚᱭ ᱥᱤᱠᱠᱷᱤᱛ ᱢᱟᱱᱮ ᱟᱵᱚ ᱡᱟᱦᱟᱸ ᱢᱟᱱᱮ ᱜᱮᱭᱟᱱ ᱵᱚᱱ ᱟᱨᱡᱟᱣᱟ ᱡᱟᱦᱟᱱᱟᱜ ᱤᱭᱟᱹ ᱟᱵᱚᱣᱟᱜ ᱵᱚᱦᱚᱜ ᱨᱮᱱᱟᱜ ᱦᱟᱛᱟᱝ ᱫᱚ ᱟᱹᱰᱤ ᱜᱮ ᱞᱟᱥᱮᱨ ᱜᱮᱛᱟ ᱵᱚᱱᱟ ᱟᱵᱚ ᱫᱚ ᱪᱮᱫ ᱞᱟᱹᱜᱤᱫ ᱵᱟᱵᱚᱱ ᱞᱟᱦᱟ ᱫᱟᱲᱮᱭᱟᱜᱼᱟ ᱟᱵᱚ ᱫᱚ ᱠᱟᱹᱣᱰᱤ ᱠᱷᱟᱹᱛᱤᱨ ᱵᱟᱵᱚᱱ ᱞᱟᱦᱟ ᱫᱟᱲᱮᱭᱟᱜ ᱛᱟᱦᱮᱸᱱᱟ᱾ ᱠᱟᱹᱣᱰᱤ ᱠᱷᱟᱹᱛᱤᱨ ᱪᱮᱛᱟᱱ ᱛᱮ ᱵᱟᱵᱚᱱ ᱨᱟᱠᱟᱵ ᱫᱟᱲᱮᱭᱟᱜᱼᱟ ᱟᱨ ᱫᱤᱠᱩ ᱪᱷᱟᱹᱛᱤᱠ ᱠᱚᱫᱚ ᱧᱮᱞ ᱠᱚᱢ ᱩᱱᱠᱩ ᱫᱚ ᱴᱷᱤᱠ ᱠᱟᱹᱣᱰᱤ ᱫᱚ ᱩᱱᱠᱩ ᱫᱚ ᱚᱱᱮ ᱡᱮ ᱢᱟᱱᱮ ᱠᱟᱹᱣᱰᱤ ᱫᱚ ᱩᱱᱠᱩ ᱫᱚ ᱢᱟᱱᱮ ᱛᱟᱦᱮᱱ ᱠᱟᱱ ᱛᱟᱠᱚᱣᱟ ᱥᱮ ᱩᱱᱠᱩ ᱫᱚ ᱞᱟᱦᱟ ᱠᱷᱚᱱᱟᱜ ᱜᱮ ᱦᱮᱡ ᱟᱹᱜᱩ ᱟᱠᱟᱱᱟ ᱮᱠᱴᱩ ᱵᱷᱟᱞᱮ ᱮ ᱤᱭᱟᱹ ᱢᱮᱱᱟᱜ ᱛᱟᱠᱚᱣᱟ ᱥᱩᱵᱤᱫᱷᱟ ᱢᱮᱱᱟᱜ ᱛᱟᱠᱚᱣᱟ ᱚᱱᱟ ᱠᱷᱟᱹᱛᱤᱨ ᱛᱮ ᱩᱱᱠᱩ ᱜᱮᱠᱚ ᱞᱟᱦᱟ ᱦᱮᱡ ᱠᱟᱱᱟ ᱟᱫᱚ ᱛᱟᱨ ᱛᱟᱨ ᱢᱚᱫᱽᱫᱷᱮ ᱨᱮ ᱦᱚᱸ ᱟᱵᱚᱨᱮᱱ ᱠᱤᱪᱷᱩ ᱟ ᱥᱟᱱᱛᱟᱲ ᱠᱚ ᱢᱮᱱᱟᱜ ᱠᱚᱣᱟ ᱡᱟᱦᱟᱸ ᱫᱚ ᱮ ᱩᱱᱠᱩ ᱦᱚᱸ ᱞᱟᱦᱟ ᱠᱷᱚᱱᱟᱜ ᱜᱮ ᱢᱟᱱᱮ